ᱦᱮᱞᱳ᱾
ᱦᱮᱞᱳ᱾
ᱦᱮᱞᱳ᱾
ᱦᱩᱸ ᱜᱚᱝᱠᱮ ᱟᱸᱡᱚᱢᱮᱫ ᱠᱟᱱᱟᱵᱮᱱ ᱟᱹᱞᱤᱧ ᱟᱣᱟᱡ?
ᱦᱮᱸ ᱟᱸᱡᱚᱢ ᱫᱟᱞᱤᱧ ᱟᱵᱤᱱ ᱵᱮᱱ ᱟᱸᱡᱚᱢ ᱫᱟ᱾
ᱟᱸᱡᱚᱢᱮᱫ ᱠᱟᱱᱟᱞᱤᱧ᱾ ᱱᱟᱯᱟᱭ ᱵᱟᱲᱟ ᱜᱮᱛᱚ ᱚᱲᱟᱜ ᱨᱮ ᱡᱚᱛᱚ ᱦᱚᱲ ᱥᱮ ᱟᱵᱮᱱ ᱦᱚᱸ?
ᱦᱮᱸ ᱟᱞᱤᱧ ᱱᱟᱯᱟᱭ ᱜᱮ ᱚᱲᱟᱜ ᱨᱮᱦᱚᱸ ᱱᱟᱯᱟᱭ ᱜᱮ ᱟᱵᱮᱱ ᱜᱮ ᱥᱮ ᱚᱲᱟᱜ ᱦᱚᱲ ᱟᱵᱮᱱ ᱨᱮᱱ?
ᱦᱩᱸ ᱟᱹᱞᱤᱧ ᱦᱚᱸ ᱱᱟᱯᱟᱭ ᱵᱟᱲᱟ ᱜᱮ ᱚᱲᱟᱜ ᱨᱮᱱ ᱦᱚᱲ ᱦᱚᱸ ᱵᱮᱥ ᱵᱟᱲᱟ ᱜᱤ᱾ ᱛᱚ ᱜᱚᱝᱠᱮ ᱞᱟᱹᱭ ᱞᱟᱹᱭ ᱵᱮᱱ ᱟᱯᱮ ᱥᱮᱫ ᱪᱟᱥ ᱵᱟᱥᱟ ᱠᱚ ᱚᱠᱟ ᱞᱮᱠᱟ ᱦᱩᱭᱩᱜ ᱠᱟᱱᱟ?
ᱱᱚᱛᱮ ᱫᱚ ᱚᱱᱠᱟ ᱜᱮ ᱦᱩᱭᱩᱜ ᱠᱟᱱ ᱜᱮᱭᱟ᱾ ᱡᱚᱢᱟᱭ ᱯᱮ ᱫᱟᱭᱤ ᱵᱚᱭᱦᱟᱹᱲ ᱛᱚ ᱟᱯᱮ ᱥᱮᱫ ᱪᱮᱫ ᱞᱮᱠᱟ ᱦᱩᱭᱩᱜ ᱠᱟᱱᱟ?
ᱦᱩᱸ ᱟᱹᱞᱤᱧ ᱥᱮᱫ ᱦᱚᱸ ᱟᱦ ᱨᱚᱦᱚᱭ ᱠᱚᱫᱚ ᱠᱚᱢᱯᱞᱤᱴ ᱵᱟᱲᱟᱜ ᱠᱟᱱᱟ ᱦᱟᱸᱜ ᱟᱫᱚ ᱠᱚᱢᱯᱞᱤᱴ ᱠᱟᱛᱮᱫ ᱦᱩᱲᱩ ᱠᱚ ᱦᱟᱸᱜ ᱱᱚᱜᱼᱚᱭ ᱦᱮᱸ ᱠᱚᱢᱯᱞᱤᱴ ᱠᱟᱱᱟ, ᱦᱩᱲᱩ ᱠᱚᱦᱟᱸᱜ ᱱᱚᱜ ᱚᱭ ᱦᱟᱹᱨᱭᱟᱹᱲ ᱛᱮ ᱞᱟᱜᱟᱣ ᱠᱟᱱᱟ ᱢᱤᱫ ᱵᱟᱨ ᱫᱚ ᱟᱨ ᱟᱹᱵᱮᱱ ᱥᱮᱫ ᱜᱮ ᱦᱟᱸᱜ ᱠᱚᱢᱯᱞᱤᱴ ᱠᱟᱱᱟ ᱥᱮ ᱵᱟᱝ?
ᱟᱹᱞᱤᱧ ᱥᱮᱫ ᱫᱚ ᱟᱞᱤ ᱟᱣᱨᱤ ᱠᱚᱢᱯᱞᱤᱴᱚᱜᱼᱟ᱾ ᱦᱮᱸᱛᱚ ᱟᱨᱟᱢᱵᱚ ᱦᱩᱭ ᱱᱟ᱾
ᱦᱩᱸ᱾ ᱫᱚ ᱵᱩᱨᱩ ᱫᱤᱥᱚᱢ
ᱚᱱᱟ ᱟᱹᱞᱤᱧ ᱥᱮᱫ ᱢᱟ ᱟᱹᱞᱤᱧ ᱥᱮᱫ ᱢᱟ ᱵᱟᱹᱫᱽ ᱨᱮᱫᱚ ᱫᱟᱜ ᱜᱮ ᱵᱟᱝ ᱫᱟᱜ ᱟᱠᱟᱱ᱾
ᱚ ᱟᱪᱷᱟ ᱟᱪᱷᱟ ᱟᱸ ᱱᱚ ᱛᱚ ᱜᱚᱝᱠᱮ ᱱᱟᱥᱮᱭᱟᱜ ᱵᱩᱨᱩ ᱫᱤᱥᱚᱢ ᱫᱚ ᱵᱟᱝ ᱠᱟᱱᱟ ᱥᱮ
ᱦᱩᱸ᱾
ᱛᱚ ᱱᱚᱛᱮ ᱫᱚ ᱫᱟᱜ ᱞᱮᱠᱷᱟᱱ ᱦᱟᱜᱸ ᱠᱷᱮᱛ ᱠᱚᱨᱮ ᱜᱮ ᱦᱟᱜ ᱡᱚᱢᱟᱜᱼᱟ ᱦᱟᱜᱸ ᱟᱨ ᱥᱮ ᱵᱳᱨᱤᱝ ᱠᱚ ᱦᱟᱸᱜ ᱢᱮᱱᱟᱜ ᱠᱟᱜᱼᱟ᱾ ᱱᱚᱛᱮ ᱠᱷᱮᱛ ᱵᱟᱹᱫᱽ ᱠᱚᱨᱮ ᱦᱟᱸᱜ ᱟᱫᱚ ᱚᱱᱟ ᱤᱥᱤᱱ ᱛᱮ ᱦᱟᱸᱜ ᱱᱚᱛᱮ ᱛᱚ ᱦᱟᱸᱜ ᱞᱟᱦᱟ ᱨᱮᱜᱮ ᱠᱚ ᱠᱚᱢᱯᱞᱤᱴ
ᱚ ᱟᱪᱪᱷᱟ ᱵᱳᱨᱤᱝ ᱠᱚ ᱢᱮᱱᱟᱜᱼᱟ᱾ ᱟᱨ ᱱᱚᱛᱮ ᱫᱚ ᱟᱹᱞᱤᱧ ᱥᱮᱫ ᱫᱚ ᱵᱳᱨᱤᱝ ᱠᱚᱫᱚ ᱵᱟᱹᱱᱩᱜᱼᱟ᱾ ᱡᱟ ᱦᱩᱭᱩᱜᱼᱟ᱾ ᱥᱮᱨᱢᱟ ᱫᱟᱜ ᱛᱮᱜᱮ᱾
ᱟᱪᱪᱷᱟ ᱟᱪᱷᱟ ᱛᱮᱫᱚ ᱦᱟᱸᱜ ᱥᱩᱵᱤᱫᱷᱟ ᱜᱮᱞ ᱱᱚᱛᱮ ᱫᱚ ᱟᱨᱠᱤ ᱟᱫᱚ ᱱᱚᱛᱮ ᱫᱚ ᱵᱤᱞᱰᱤᱝ ᱦᱟᱸᱜ ᱵᱤᱥ ᱦᱟᱸ ᱵᱳᱰᱤᱝ ᱵᱤᱡ ᱞᱮᱠᱷᱟ ᱦᱟᱸᱜ ᱟᱞᱮᱥᱮᱫ ᱫᱚ ᱦᱟᱸᱜ ᱵᱤᱯᱩᱴ ᱪᱟᱞᱞᱤᱥ ᱯᱷᱩᱴ ᱜᱮ ᱦᱟᱸᱜ ᱵᱮᱱ ᱧᱟᱢᱟ ᱫᱟᱜ ᱟᱨᱠᱤ ᱵᱤᱥ ᱯᱷᱩᱴ ᱵᱤᱫ ᱞᱮᱠᱷᱟᱡ ᱜᱮᱵᱮᱱ ᱫᱟᱜ ᱵᱮᱱ ᱧᱟᱢᱟ ᱦᱟᱜᱸ ᱾
ᱟᱨ ᱟᱵᱮᱱ ᱥᱮᱫ ᱫᱚ ᱛᱟᱦᱚᱞᱮ ᱥᱩᱵᱤᱫᱷᱟ ᱜᱮ ᱢᱮᱱᱟᱜᱼᱟ᱾ ᱛᱟᱦᱚᱞᱮ ᱥᱚᱵᱡᱤ ᱠᱚ ᱪᱮᱫ ᱠᱚᱵᱮᱱ ᱨᱚᱦᱚᱭ ᱠᱟᱜ ᱜᱮᱭᱟ?
ᱥᱚᱵᱽᱡᱤ ᱠᱚᱫᱚ ᱟᱭᱢᱟ ᱜᱚᱴᱟᱝ ᱠᱚ ᱨᱚᱦᱚᱭᱟ, ᱱᱟᱱᱟᱱ ᱠᱚ ᱥᱚᱵᱽᱡᱤ ᱵᱳᱞ ᱛᱮ ᱡᱟᱸᱦᱟᱱᱟᱜ ᱠᱚ ᱯᱟᱲᱟᱜ ᱠᱟᱱᱟ ᱥᱚᱵᱽᱡᱤ ᱟᱨᱠᱤ, ᱟᱹᱞᱤᱧ ᱫᱚ ᱦᱟᱸᱜ ᱱᱚᱜᱼᱚᱭ ᱱᱤᱛᱚᱜ ᱦᱟᱸᱜ ᱥᱚᱵᱽᱡᱤ ᱫᱚ ᱟᱹᱣᱨᱤ ᱞᱤᱧ ᱞᱟᱜᱟᱣᱟ ᱦᱟᱸᱜ ᱵᱮᱸᱜᱟᱲ ᱦᱟᱸᱜ ᱦᱟᱡᱩᱜ ᱠᱟᱱ ᱫᱤᱱ ᱞᱟᱜᱟᱣ ᱦᱩᱭᱩᱜᱼᱟ᱾ ᱵᱮᱸᱜᱟᱨ ᱪᱟᱨ ᱠᱩ ᱠᱟᱻ ᱟᱯᱷᱚᱨ ᱵᱟᱲᱟ ᱦᱩᱭ ᱠᱟᱱᱟ ᱦᱟᱸᱜ ᱚᱱᱟ ᱦᱩᱭ ᱞᱮᱱ ᱠᱷᱟᱡ ᱜᱮᱦᱟᱸᱜ ᱵᱟᱹᱫᱽ ᱠᱚᱨᱮ ᱦᱟᱸᱜ ᱞᱟᱜᱟᱣ ᱦᱩᱭᱩᱜᱼᱟ᱾ ᱟᱵᱮᱱ ᱥᱮᱜ ᱫᱚ ᱟᱞᱮ ᱱᱚᱜ ᱱᱚᱣᱟ ᱥᱤᱡᱤᱱ ᱜᱮᱠᱚ ᱞᱟᱜᱟᱣᱟ ᱦᱩᱲᱩ ᱫᱚ ᱦᱟᱝ?
ᱡᱟ ᱦᱩᱭᱩᱜ-ᱟ ᱥᱮᱨᱢᱟ ᱫᱟᱜ ᱛᱮᱜᱮ᱾
ᱚ ᱟᱪᱪᱷᱟ ᱟᱪᱪᱷᱟ ᱱᱚᱛᱮ ᱫᱚ ᱦᱟᱸᱜ ᱥᱮᱨᱢᱟ ᱫᱟᱜ ᱫᱚ ᱦᱟᱸᱜ
ᱥᱮᱨᱢᱟ
ᱫᱟᱜ ᱢᱟᱭ ᱫᱟᱜᱮᱜ ᱠᱟᱱ ᱦᱟᱸᱜ ᱛᱟᱣ ᱨᱮᱦᱚᱸ ᱡᱟᱦᱟᱸᱭ ᱠᱚ ᱨᱚᱦᱚᱭ ᱴᱚᱠᱟᱜ ᱱᱟᱯᱟᱭ ᱵᱟᱠᱷᱟᱱ ᱫᱚ ᱚᱱᱮ ᱟᱨᱠᱤ ᱵᱳᱨᱤᱝ ᱠᱚ ᱵᱤᱫ ᱵᱟᱲᱟᱣ ᱟᱠᱟᱱᱟ ᱨᱚᱦᱚᱭ ᱜᱮ ᱟᱞᱮ ᱥᱮᱫ ᱫᱚ
ᱚᱻ ᱟᱪᱪᱷᱟ ᱚᱣᱮ ᱟᱵᱮᱱ ᱥᱮᱫ ᱫᱚ ᱛᱟᱦᱞᱮ ᱥᱩᱵᱤᱫᱟ ᱧᱚᱜ ᱜᱮᱭᱟ᱾
ᱦᱩᱸ ᱥᱩᱵᱤᱫᱟ ᱧᱚᱜ ᱫᱚ ᱪᱮᱜ ᱵᱮᱱ ᱢᱮᱱᱟ ᱵᱷᱟᱜᱤ ᱥᱩᱵᱤᱫᱟ᱾ ᱦᱩᱸ
ᱟᱹᱞᱤᱧ ᱥᱮᱫ ᱫᱚ ᱚᱱᱠᱟ ᱞᱮᱠᱟ ᱥᱩᱵᱤᱫᱷᱟ ᱫᱚ ᱵᱟᱹᱱᱩᱜᱼᱟ,
ᱟᱞᱤᱧ ᱥᱮᱫ ᱫᱚ᱾ ᱩᱸ᱾
ᱩᱸ ᱩᱸ᱾ ᱱᱚᱛᱮ ᱥᱮᱨᱢᱟ ᱫᱟᱜ ᱞᱮᱠᱷᱟᱱ ᱫᱚᱭ ᱠᱟᱹᱴᱤᱡ
ᱦᱩᱸ᱾
ᱱᱤᱛᱚᱜ ᱢᱟᱭ ᱨᱤᱢᱤᱞᱮᱜ ᱜᱮᱭᱟ ᱫᱟᱜ ᱞᱮᱠᱷᱟᱱ ᱢᱟ ᱵᱷᱟᱜᱮᱜ ᱜᱮᱭᱟ᱾
ᱩᱸᱻ ᱟᱹᱞᱤᱧ ᱥᱮᱫ ᱫᱚ ᱱᱚᱸᱜᱼᱚᱭ ᱥᱟᱵ ᱠᱟᱜ ᱵᱤᱱ ᱫᱚᱥ ᱯᱚᱱᱨᱚ ᱫᱤᱱ ᱠᱷᱚᱡ ᱫᱚ ᱫᱟᱜ ᱫᱚ ᱵᱟᱹᱱᱩᱜᱼᱟ ᱦᱟᱸᱜ ᱥᱤᱛᱩᱝ ᱜᱮ ᱦᱟᱸᱜ ᱜᱚᱨᱚᱢ ᱜᱮ ᱦᱟᱸᱜ ᱟᱹᱰᱤ ᱡᱳᱨᱮ ᱜᱚᱨᱚᱢᱮᱜ ᱠᱟᱱᱟ᱾ ᱵᱟᱠᱷᱟᱱ ᱫᱟᱜ ᱠᱚᱫᱚ ᱦᱟᱸᱜ ᱵᱟᱹᱱᱩᱜᱼᱟ ᱥᱮ ᱪᱮᱫ?
ᱟᱞᱤᱧ ᱥᱮᱜ ᱦᱚᱸ ᱫᱟᱜ ᱫᱚᱭ ᱫᱟᱜ ᱮᱫ ᱜᱮᱭᱟᱭ ᱟᱫᱚ ᱚᱱᱠᱟ ᱞᱮᱠᱟ ᱢᱟ ᱵᱟᱭ ᱫᱟᱜ ᱮᱜ᱾
ᱩᱸᱻ᱾
ᱦᱮᱸ ᱠᱟᱹᱴᱤᱡ ᱫᱟᱜ ᱮᱫᱟᱭ ᱯᱷᱟᱸᱠ ᱮᱫᱟᱭ ᱚᱱᱟ ᱦᱚᱸ ᱵᱮᱥ ᱛᱮ ᱠᱷᱮᱛ ᱨᱮ ᱵᱟᱝ ᱛᱚᱸᱵᱟᱜ ᱠᱟᱱᱟ᱾
ᱦᱩᱸᱻ ᱟᱨ ᱱᱚᱛᱮ ᱟᱹᱞᱤᱧ ᱥᱮᱜ ᱫᱚ ᱱᱚᱝᱠᱟ ᱥᱟᱵ ᱠᱟᱜ ᱵᱮᱱ
ᱟᱹᱞᱤᱧ ᱥᱮᱜ ᱢᱟ ᱱᱚᱜᱼᱚᱭ ᱰᱩᱵᱟᱹ ᱞᱮᱫᱟ ᱰᱩᱵᱟᱹ ᱠᱷᱚᱡ ᱢᱟ ᱨᱚᱦᱚᱭ ᱵᱟᱲᱟ ᱠᱮᱫᱟ ᱠᱚ ᱛᱟᱨᱯᱚᱨᱮ
ᱩᱸ᱾
ᱦᱩᱸ᱾
ᱦᱩᱸ ᱪᱮᱜ ᱵᱮᱱ ᱞᱟᱹᱭ ᱠᱮᱫᱟ ᱜᱚᱝᱠᱮ?
ᱢᱮᱱ ᱫᱟᱞᱤᱧ ᱡᱮ ᱟᱞᱮ ᱥᱮᱫ ᱫᱚ ᱵᱟᱭ ᱛᱚᱸᱵᱟ ᱵᱟᱭ ᱫᱟᱜ ᱨᱮᱦᱚᱸ ᱵᱩᱨᱤᱝ ᱛᱮᱯᱮ ᱟᱯᱮ ᱥᱮᱫ ᱫᱚ ᱦᱩᱭᱩᱜᱼᱟ ᱥᱩᱵᱤᱫᱷᱟ ᱢᱮᱱᱟᱜᱼᱟ᱾ ᱡᱮ ᱟᱹᱞᱤᱧ ᱥᱮᱫ ᱫᱚ ᱚᱱᱟ
ᱦᱩᱸ ᱟᱨ
ᱥᱩᱵᱤᱫᱟ ᱫᱚ ᱥᱮᱨᱢᱟ ᱵᱟᱭ ᱫᱟᱜ ᱞᱮᱠᱷᱟᱱ ᱫᱚ ᱥᱩᱵᱤᱫᱟ ᱫᱚ
ᱦᱩᱸ ᱟᱨ ᱵᱮᱱ ᱢᱮᱱ ᱞᱮᱠᱷᱟᱱ ᱦᱟᱸᱜ ᱱᱚᱛᱮ ᱫᱚ ᱦᱟᱸᱜ ᱥᱤᱭᱳᱜ ᱠᱚᱫᱚ ᱦᱟᱸᱜ ᱚᱱᱟ ᱰᱟᱝᱨᱟ ᱱᱟᱦᱮᱞ ᱛᱮᱫᱚ ᱦᱟᱸᱜ ᱵᱟᱠᱚ ᱥᱤᱭᱳᱜ ᱵᱟᱲᱟᱭ ᱜᱮᱭᱟ ᱦᱟᱸᱜ᱾ ᱥᱟᱱᱟᱢ ᱦᱚᱲ ᱠᱚᱜᱮ ᱦᱟᱸᱜ ᱴᱮᱠᱴᱟᱨ ᱛᱮᱠᱚ ᱥᱤᱭᱳᱜ ᱵᱟᱲᱟᱭ ᱜᱮᱭᱟ, ᱟᱫᱚ ᱤᱭᱟᱹ ᱛᱮ ᱦᱟᱸᱜ ᱥᱩᱨ ᱨᱮ ᱱᱚᱛᱮ ᱫᱚ ᱠᱚ ᱞᱟᱜᱟᱣ ᱜᱚᱫ ᱜᱮᱭᱟ᱾
ᱱᱚᱛᱮ ᱦᱚᱸ, ᱢᱮᱱᱠᱷᱟᱱ ᱱᱟᱦᱮᱞ ᱠᱚ ᱦᱚᱸ ᱢᱮᱱᱟᱜ ᱜᱮᱛᱟ ᱠᱚᱣᱟ ᱟᱫᱚ ᱴᱟᱠᱴᱟᱨ ᱛᱮᱢᱟ ᱡᱚᱞᱫᱤ ᱦᱩᱭᱩᱜ ᱠᱟᱱᱟ ᱵᱟᱝ ᱚᱱᱟ ᱛᱮ, ᱱᱟᱦᱮᱞ ᱛᱮ ᱫᱚ ᱵᱟᱠᱚ ᱥᱤᱭᱳᱜ ᱜᱮᱭᱟ ᱱᱮᱛᱟᱨ ᱫᱚ ᱾
ᱦᱩᱸ,
ᱱᱟᱦᱮᱞ ᱠᱚ ᱫᱚ ᱢᱮᱱᱟᱜ ᱜᱮᱛᱟ ᱠᱚᱣᱟ ᱠᱤᱪᱷᱩ ᱦᱚᱲᱟᱜ ᱠᱤᱱᱛᱩ ᱱᱟᱦᱮᱞ, ᱥᱚᱢᱚᱭ ᱞᱟᱜᱟᱜᱼᱟ᱾
ᱟᱪᱪᱷᱟ, ᱛᱚᱵᱮ ᱟᱨ ᱞᱟᱹᱭ ᱵᱤᱱ ᱜᱚᱢᱠᱮ ᱟᱯᱮ ᱥᱮᱫ ᱫᱚ, ᱵᱟᱯᱞᱟ ᱫᱚ ᱛᱤᱱᱟᱹᱜ ᱯᱨᱚᱠᱟᱨ ᱵᱟᱯᱞᱟ ᱦᱳᱭ ᱵᱟᱲᱟᱜ ᱜᱮᱭᱟ?
ᱵᱟᱯᱞᱟ, ᱵᱟᱯᱞᱟ ᱛᱚ ᱦᱳᱭᱳᱜ ᱜᱮᱭᱟ
ᱵᱟᱹᱞᱤᱧ ᱵᱟᱲᱟᱭᱟ ᱡᱚᱛᱚ ᱫᱚ,
ᱦᱩᱸ, ᱟᱞᱮ ᱥᱮᱫ ᱫᱚ ᱱᱚᱛᱮ ᱫᱚ ᱦᱟᱸᱜ ᱵᱟᱨ ᱫᱷᱟᱨᱟ ᱵᱟᱯᱞᱟ ᱫᱚ ᱦᱟᱸᱜ ᱡᱟᱹᱥᱛᱤ ᱜᱮ,
ᱵᱟᱨ ᱫᱷᱟᱨᱟ ᱯᱮ ᱫᱷᱟᱨᱟ ᱦᱚᱸ ᱵᱟᱯᱞᱟ ᱫᱟᱦᱟᱜ ᱡᱟᱹᱥ ᱦᱩᱭᱩᱜ ᱜᱮᱭᱟ ᱥᱟᱶᱛᱟ ᱛᱮ ᱚᱱᱟ ᱧᱮᱞ ᱧᱮᱯᱮᱞ ᱟᱨᱠᱤ ᱜᱚᱜᱚᱼ ᱵᱟᱵᱟᱣᱟᱜ ᱠᱩᱥᱤ ᱛᱮ ᱟᱨ ᱢᱤᱫᱴᱮᱡ ᱫᱚ,
ᱦᱮᱸ, ᱦᱩᱸ,
ᱠᱟᱦᱤ ᱵᱟᱲᱟᱭ ᱫᱚ ᱢᱤᱫ ᱛᱮᱱ ᱫᱚ ᱦᱟᱸᱜ, ᱡᱟᱦᱟᱸᱭ ᱫᱚ ᱠᱩᱰᱟᱹᱞ ᱧᱟᱯᱟᱢ ᱠᱟᱛᱮ ᱟᱨᱚ ᱦᱚᱸ ᱢᱟᱱᱮᱼᱼ ᱠᱩᱲᱤ ᱠᱚ ᱦᱟᱸᱜ ᱠᱩᱲᱤ ᱥᱮᱱ ᱱᱟᱥᱮᱭᱟᱜ ᱠᱚ ᱚᱵᱷᱟᱵᱽ ᱧᱚᱜ ᱠᱚᱥᱴᱚ ᱧᱚᱜ ᱠᱷᱟᱡ ᱦᱟᱸᱜ ᱩᱱᱠᱩ ᱫᱚ ᱦᱟᱸᱜ ᱦᱮᱸ, ᱥᱟᱱᱛᱟᱲ ᱠᱚ ᱠᱚᱲᱟ ᱚᱲᱟᱜ ᱨᱮ ᱜᱮ ᱠᱚ ᱵᱟᱯᱞᱟᱜᱼᱟ ᱾ ᱟᱨ ᱛᱮ ᱟᱝᱠᱟ ᱠᱚ ᱪᱚᱞᱟᱜ
ᱦᱩᱸ,
ᱟᱨ ᱜᱚᱢᱠᱮ ᱟᱹᱵᱤᱱ ᱥᱮᱫ ᱫᱚ ᱚᱱᱟ ᱛᱩᱢᱫᱟᱜ ᱴᱟᱢᱟᱠ ᱠᱚ ᱫᱚ ᱡᱟᱹᱥᱛᱤ ᱠᱚ ᱨᱟᱹᱥᱠᱟᱹᱜ ᱜᱮᱭᱟ?
ᱟᱹᱞᱤᱧ ᱥᱮᱱ ᱫᱚ ᱦᱟᱱᱛᱮ ᱫᱚ ᱚᱱᱟ
ᱠᱮᱫᱟ